ᱦᱩᱸ ᱜᱚ ᱡᱚᱦᱟᱨ ᱜᱮ ᱾
ᱡᱚᱦᱟᱨ ᱜᱮ ᱜᱚᱢᱠᱮ, ᱟᱫᱚ ᱪᱮᱫ ᱠᱚᱫᱚ ᱵᱤᱱ ᱪᱤᱠᱟᱹ ᱵᱟᱲᱟᱭᱫᱟ ᱛᱟᱦᱚᱞᱮ ᱜᱚᱝᱠᱮ?
ᱪᱮᱫ ᱠᱚ ᱵᱟᱝ ᱱᱤᱛᱚᱜ ᱫᱚ ᱪᱮᱫ ᱠᱚ ᱚᱲᱟᱜ ᱠᱚᱨᱮᱜᱮ ᱫᱩᱲᱩᱵᱲᱟ ᱦᱩᱭ ᱟᱠᱟᱱᱟ ᱟᱨᱠᱤ ᱫᱟᱠᱟ ᱫᱚ ᱡᱚᱢ ᱵᱟᱲᱟ ᱠᱟᱛᱮᱫ ᱾ ᱱᱤᱛᱚᱜ ᱫᱚ ᱠᱟᱹᱢᱤ ᱠᱚ ᱵᱟᱹᱱᱩᱜᱼᱟ ᱟᱨ ᱠᱤ ᱚᱱᱟᱛᱮ ᱾
ᱦᱩᱸ ᱪᱟᱥᱵᱟᱥ ᱠᱟᱹᱢᱤ ᱠᱚᱫᱚ ᱛᱤᱱᱟᱹᱜ ᱛᱷᱟᱹᱜᱩᱤ ᱜᱮ ᱥᱟᱸᱜᱮ ᱞᱟᱦᱟ ᱠᱮᱫᱟ ᱛᱟᱦᱚᱞᱮ?
ᱪᱟᱥᱵᱟᱥ ᱠᱚᱫᱚ ᱞᱟᱦᱟ ᱟᱠᱟᱱ ᱜᱮᱭᱟ ᱟᱨᱠᱤ ᱾
ᱟᱹᱰᱤ ᱜᱟᱱ ᱜᱮ ᱾
ᱟᱫᱚ ᱡᱚᱢ ᱵᱟᱲᱟ ᱫᱚ ᱦᱩᱭᱱᱟᱥᱮ ᱵᱟᱝ ᱜᱚᱝᱠᱮ?
ᱦᱮᱸ ᱡᱚᱢ ᱵᱟᱲᱟ ᱠᱚᱫᱚ ᱦᱩᱭ ᱠᱟᱛᱮ ᱫᱩᱲᱩᱵ ᱵᱟᱲᱟ, ᱛᱤᱸᱜᱩ ᱵᱟᱲᱟ ᱦᱩᱭ ᱟᱠᱟᱱᱟ ᱟᱨᱠᱤ᱾
ᱦᱮᱸ
ᱟᱫᱚ ᱜᱚᱝᱠᱮ ᱡᱟᱹᱯᱩᱫ ᱫᱤᱱ ᱨᱮᱫᱚ ᱪᱟᱥᱵᱟᱥ ᱠᱚᱫᱚ ᱪᱤᱠᱟ ᱪᱟᱜ ᱠᱟᱱᱟ ᱵᱷᱟᱜᱤ ᱜᱮᱯᱮ ᱫᱚ ᱨᱚᱦᱚᱭ ᱠᱚᱫᱚᱯᱮ ᱮᱛᱚᱦᱚᱵ ᱠᱮᱫᱟ ᱥᱮ
ᱦᱩᱸ ᱨᱚᱦᱚᱭ ᱠᱚᱫᱚ ᱮᱛᱚᱦᱚᱵ ᱦᱩᱭ ᱠᱟᱱᱟ ᱟᱨᱠᱤ ᱵᱟᱝ ᱫᱚ ᱵᱟᱝ ᱟᱹᱰᱤ ᱫᱤᱱ ᱠᱷᱚᱱ ᱜᱮ ᱫᱟᱜ ᱵᱟᱲᱟ ᱠᱮᱫᱟᱭ ᱚᱱᱟ ᱛᱮ ᱨᱚᱦᱚᱭ ᱠᱚᱫᱚ ᱟᱹᱰᱤ ᱰᱷᱮᱨ ᱜᱟᱱ ᱜᱮᱞᱮ ᱨᱚᱦᱚᱭ ᱵᱟᱲᱟ ᱠᱟᱫᱟ ᱟᱞᱮ ᱫᱚ ᱟᱨᱠᱤ ᱟᱯᱮᱜᱮ ᱛᱤᱱᱟᱹᱜ ᱜᱟᱱ ᱯᱮ ᱨᱚᱦᱚᱭ ᱵᱟᱲᱟ ᱠᱮᱫᱟ ᱟᱯᱮ ᱥᱮᱫ᱾
ᱟᱞᱮᱥᱮᱫ ᱫᱚ ᱨᱚᱦᱚᱭ ᱫᱚ ᱮᱛᱚᱦᱚᱵ ᱟᱠᱟᱱᱟ ᱟᱹᱰᱤ ᱨᱮ ᱟᱫᱚ ᱟᱹᱰᱤ ᱟᱜ ᱜᱮ ᱞᱮ ᱨᱚᱦᱚᱭ ᱪᱚᱜ ᱟᱹᱜᱩ ᱠᱟᱫᱟ ᱫᱟᱜ ᱥᱟᱢᱟᱱ ᱱᱚ ᱫᱟᱜ ᱛᱮᱜᱮ ᱛᱚ, ᱟᱫᱚ ᱟᱯᱮ ᱥᱮᱫ ᱫᱚ ᱪᱮᱫ ᱛᱚᱯᱮ ᱪᱟᱥ ᱵᱟᱲᱟᱭ ᱜᱮᱭᱟ ᱛᱟᱷᱞᱮ ᱪᱮᱜ ᱛᱮᱯᱮ ᱥᱤ ᱵᱟᱲᱟᱭ ᱜᱮᱭᱟ᱾ ᱴᱟᱠᱴᱟᱨ ᱥᱮ ᱱᱟᱦᱮᱞ ᱛᱮ ᱥᱮ ᱯᱟᱣᱟᱨ ᱴᱤᱞᱟᱨ ᱠᱚᱛᱮ?
ᱱᱚᱣᱟ ᱟᱞᱮ ᱫᱚ ᱡᱷᱚᱛᱚ ᱠᱚᱛᱮ ᱜᱮᱞᱮ ᱪᱟᱥ ᱵᱟᱲᱟᱭ ᱜᱮᱭᱟ ᱡᱟᱦᱟᱸ ᱠᱚᱨᱮᱜ ᱯᱟᱣᱟᱨ ᱴᱤᱞᱟᱨ ᱛᱮ ᱜᱟᱱᱚᱜᱼᱟ ᱾ ᱚᱱᱟ ᱠᱚᱫᱚ ᱯᱟᱣᱟᱨ ᱴᱤᱞᱟᱨ ᱠᱚᱛᱮ ᱜᱮ ᱟᱨ ᱡᱟᱦᱟᱸ ᱠᱚᱨᱮ ᱯᱟᱣ ᱴᱤᱭᱟᱨ ᱠᱚ ᱠᱤᱝᱵᱟ ᱴᱟᱠᱴᱟᱨ ᱠᱚ ᱵᱟᱢ ᱵᱚᱱᱞᱚᱱ ᱜᱮᱭᱟ ᱛᱮ ᱠᱷᱟᱞᱤ ᱚᱱᱟ ᱠᱚᱨᱮ ᱫᱚ ᱟᱵᱚᱣᱟᱜ ᱠᱟᱴ ᱱᱟᱦᱮᱞ ᱠᱚᱛᱮ ᱜᱮ ᱥᱤ ᱵᱟᱲᱟᱭ ᱦᱩᱭᱩᱜ ᱜᱮᱭᱟ ᱟᱨᱠᱤ᱾
ᱚ
ᱦᱩᱸ ᱦᱩᱸ
ᱛᱚ ᱜᱚᱢᱠᱮ ᱟᱯᱮ ᱫᱚ
ᱟᱞᱮᱥᱮᱫ ᱦᱚ ᱚᱝᱠᱟᱜᱮ ᱴᱟ ᱯᱟᱴᱞᱟᱨ ᱴᱟᱠᱴᱟᱴᱟᱨᱚᱰ ᱰᱟᱝᱨᱤ ᱱᱟᱦᱮᱞ ᱠᱚᱛᱮ ᱞᱮ ᱥᱤᱵᱟᱲᱟᱭ ᱜᱤᱭᱟ᱾ ᱢᱟᱱᱮ ᱡᱟᱦᱟᱸ ᱠᱚᱨᱮ ᱪᱟᱜᱼᱟ ᱡᱮᱢᱚᱱ ᱫᱤᱱ ᱞᱚᱥᱚᱫ ᱠᱚ ᱵᱤᱥᱤᱭᱮᱱᱟ ᱚᱱᱟᱫᱚ ᱴᱟᱠᱴᱟᱨ ᱨᱮᱫᱚ ᱵᱟᱭ ᱵᱚᱞᱚ ᱫᱟᱲᱮᱜ ᱜᱮᱭᱟ ᱾ ᱛᱚ ᱟᱫᱚ ᱚᱱᱟ ᱠᱚᱨᱮ ᱫᱚ ᱱᱟᱦᱮᱞ ᱛᱮ ᱠᱟᱲᱟ ᱱᱟᱦᱮᱞ ᱛᱮᱜᱮᱞᱮ ᱵᱟᱠᱷᱟᱱ ᱰᱟᱝᱨᱤ ᱱᱟᱦᱮᱞ ᱛᱮᱞᱮ ᱪᱟᱥ ᱵᱟᱲᱟᱭᱟ ᱚᱱᱟ᱾ ᱥᱤ ᱵᱟᱲᱟᱭ ᱠᱚ ᱨᱮ ᱛᱚ ᱜᱚᱝᱠᱮ ᱟᱯᱮ ᱥᱮᱫ ᱫᱚ ᱵᱚᱞᱮ ᱚᱝᱠᱟ ᱜᱷᱩᱴᱩ ᱡᱟᱭᱜᱟ ᱨᱮ ᱱᱮᱛᱟᱨ ᱫᱤᱱ ᱨᱮ ᱪᱮᱜ ᱠᱚ ᱯᱮ ᱪᱟᱥ ᱵᱟᱲᱟᱭ ᱜᱮ ᱜᱷᱩᱴᱩ ᱡᱟᱭᱜᱟ ᱨᱮ ᱥᱚᱵᱡᱤ ᱴᱚᱵᱡᱤ ᱫᱚ ᱯᱮ ᱪᱟᱥ ᱵᱟᱲᱟᱭ ᱜᱮᱭᱟ ᱵᱟᱝ?
ᱦᱮᱸ ᱡᱟᱦᱟᱸ ᱠᱚᱨᱮᱫ ᱦᱩᱲᱩ ᱠᱚ ᱨᱚᱦᱚᱭ ᱵᱟᱝ ᱜᱟᱱᱚᱜᱼᱟ ᱚᱱᱟ ᱠᱚᱨᱮ ᱫᱚ ᱥᱚᱵᱡᱤ ᱠᱚᱞᱮ ᱪᱟᱥ ᱵᱟᱲᱟᱭᱫᱟ ᱟᱨᱠᱤ᱾
ᱦᱩᱸ ᱥᱚᱵᱡᱤ ᱠᱚ ᱚᱱᱟ ᱠᱚ ᱫᱚ ᱨᱚᱦᱚᱭ ᱦᱳᱭ ᱠᱟᱱᱟ ᱟᱨᱠᱤ ᱡᱚᱢ ᱵᱟᱲᱟ ᱞᱟᱹᱜᱤᱫ ᱡᱚᱢ ᱵᱟᱲᱟ
ᱦᱩᱸ ᱟᱫᱚ ᱪᱮᱜ ᱥᱚᱵᱽᱡᱤ ᱠᱚᱯᱮ ᱪᱟᱥ ᱵᱟᱲᱟᱭ ᱡᱮᱢᱚᱱ ᱟᱞᱮ ᱥᱮᱫ ᱫᱚᱠᱚ ᱨᱚᱦᱚᱭ ᱵᱟᱲᱟᱭ
ᱦᱩᱸ ᱟᱞᱮ ᱫᱚ ᱚᱱᱟ ᱯᱚᱴᱚᱞ ᱠᱚ ᱠᱩᱫᱽᱨᱤ ᱠᱚ ᱱᱤᱛᱚᱜ ᱫᱚ ᱟᱨᱠᱤ ᱨᱚᱦᱚᱭ ᱵᱟᱲᱟ ᱦᱩᱭᱩᱜ ᱠᱟᱱᱟ ᱱᱤ ᱠᱚ ᱰᱷᱮᱸᱲᱚᱥ ᱠᱚ ᱠᱩᱸᱫᱽᱨᱤ ᱠᱚ ᱚᱝᱠᱟᱱᱟᱜ ᱠᱚ ᱚᱱᱟ ᱠᱚ ᱨᱚᱦᱚᱭ ᱵᱟᱲᱟ ᱦᱳᱭ ᱠᱟᱱᱟ ᱦᱤᱛᱚᱜ ᱫᱚ ᱟᱨᱠᱤ ᱟᱯᱮ ᱥᱮᱫ ᱫᱚ ᱪᱮᱜ ᱠᱚᱯᱮ ᱨᱚᱦᱚᱭ ᱵᱟᱲᱟᱭ ᱜᱮᱭᱟ ᱟᱨᱠᱤ ᱦᱤᱛᱚᱜ ᱫᱚ ᱾
ᱟᱞᱮᱥᱚ ᱫᱚ ᱚᱱᱮ ᱜᱷᱩᱴᱩ ᱡᱟᱭᱜᱟ ᱠᱚᱨᱮ ᱫᱚ ᱤᱭᱟᱹ ᱚᱱᱟ ᱠᱚ ᱥᱚᱵᱡᱤ ᱡᱮᱢᱚᱱ ᱦᱩᱭᱩᱜ ᱠᱟᱱᱟ᱾ ᱰᱷᱮᱨᱚᱥ ᱛᱟ ᱯᱚᱨᱮ ᱟᱫᱚ ᱦᱚᱛᱚᱜ ᱠᱚ ᱠᱚᱸᱰᱷᱟ ᱠᱚ ᱛᱟᱯᱚᱨᱮ ᱠᱟᱞᱞᱟ ᱠᱚ ᱚᱱᱟ ᱠᱚᱞᱮ ᱚᱱᱟ ᱠᱚᱦᱚ ᱠᱚᱞᱮ ᱪᱟᱥ ᱵᱟᱲᱟᱭ ᱜᱮᱭᱟ ᱚᱱᱟ ᱜᱷᱩᱴᱩ ᱡᱟᱭᱜᱟ ᱠᱚᱨᱮ ᱫᱚ ᱛᱚ ᱟᱫᱚ ᱜᱚᱝᱠᱮ ᱟᱯᱮ ᱥᱮᱫ ᱛᱚ ᱦᱟᱠᱳ ᱠᱚᱫᱚ ᱪᱮᱠᱟ ᱠᱚ ᱧᱟᱢᱚᱜ ᱠᱟᱱ ᱜᱮᱭᱟ
ᱦᱩᱸ ᱦᱟᱹᱠᱩ ᱠᱚᱫᱚ ᱫᱚᱢᱮ ᱠᱚ ᱧᱟᱢᱚᱜ ᱠᱟᱱᱟ ᱟᱞᱮ ᱥᱮᱫ ᱫᱚᱢᱮᱞ ᱠᱚᱞᱮ ᱥᱟᱵ ᱵᱟᱲᱟᱮᱫ ᱠᱚᱣᱟ ᱦᱤᱛᱚᱜ ᱫᱚ ᱾ ᱵᱚᱨᱥᱟ ᱥᱤᱡᱤᱱ ᱛᱚ ᱫᱚᱢᱮ ᱠᱚᱠᱚᱯ ᱦᱳᱭ ᱠᱟᱱᱟ ᱟᱨᱠᱤ ᱱᱤᱭᱟᱹᱵᱟᱨ ᱫᱚ ᱟᱹᱰᱤ ᱫᱤᱱ ᱠᱷᱚᱱᱮ ᱫᱟᱜ ᱵᱟᱲᱟ ᱠᱮᱫᱟ ᱛᱚ ᱫᱟᱜ ᱛᱚ ᱟᱹᱰᱤ ᱜᱟᱱ ᱛᱩᱢᱵᱟ ᱠᱟᱱᱟ ᱟᱹᱰᱤ ᱫᱤᱱ ᱠᱷᱚᱱ ᱰᱚᱵᱟᱜ ᱠᱚᱨᱮ ᱢᱟᱴᱷ ᱠᱚᱨᱮ ᱵᱟᱸᱫᱷ ᱠᱚᱨᱮ ᱛᱚ
ᱦᱮᱸ
ᱩᱱᱠᱩ ᱫᱚᱢᱮ ᱠᱚ ᱦᱳᱭ ᱠᱟᱱᱟ ᱥᱟᱵ ᱵᱟᱲᱟ ᱦᱳᱭᱳᱜ ᱠᱟᱱᱟ ᱦᱤᱛᱚᱜ ᱫᱚ ᱟᱨᱠᱤ ᱦᱟᱹᱠᱳ ᱠᱚ ᱟᱯᱮ ᱥᱮᱫ ᱫᱚ ᱛᱟᱷᱞᱮ ᱦᱟᱹᱠᱳ ᱠᱚᱫᱚ ᱯᱮ ᱥᱟᱵ ᱵᱟᱲᱟᱭᱮᱫ ᱠᱚᱣᱟ ᱥᱮ ᱥᱮ ᱵᱟᱝ
ᱵᱟᱝ ᱟᱞᱮ ᱫᱚᱞᱮ ᱥᱟᱵ ᱵᱟᱲᱟᱭᱮᱫ ᱠᱤᱭᱟ ᱜᱚᱝᱠᱮ ᱟᱞᱮ ᱥᱮᱫ ᱫᱚ ᱧᱟᱢᱚᱜ ᱠᱟᱱ ᱜᱮᱭᱟ ᱠᱚ ᱦᱟᱹᱠᱩ ᱠᱚᱫᱚ ᱡᱟᱹᱯᱩᱫ ᱨᱮᱫᱚ ᱟᱨ ᱠᱮᱱᱮᱞ ᱨᱮᱱᱟᱜ ᱫᱟᱜ ᱠᱚᱠᱚ ᱟᱲᱟᱜ ᱵᱟᱲᱟ ᱠᱟᱫᱟ ᱛᱚ ᱟᱫᱚ ᱠᱮᱱᱮᱞ ᱠᱷᱚᱱᱟᱜ ᱠᱚ ᱦᱟᱹᱠᱳ ᱢᱟ ᱠᱚ ᱦᱮᱡ ᱵᱟᱲᱟᱜ ᱠᱟᱱ ᱜᱮᱭᱟ ᱟᱫᱚ ᱟᱯᱟᱥᱮᱫ ᱫᱚ ᱠᱮᱱᱮᱞ ᱠᱚᱫᱚ ᱢᱮᱱᱟᱜ ᱜᱮᱭᱟ ᱥᱮ ᱵᱟᱝ
ᱦᱩᱸ ᱟᱞᱮ ᱥᱮᱜ ᱦᱚᱸ ᱠᱮᱱᱮᱞ ᱠᱚᱫᱚ ᱢᱮᱱᱟᱜ ᱫᱚ ᱢᱮᱱᱟᱜ ᱜᱮᱭᱟ ᱵᱟᱝ ᱫᱚ ᱵᱟᱝ
ᱫᱚ ᱚᱝᱠᱮ ᱟᱫᱚ ᱠᱮᱱᱮᱞ ᱠᱮᱱᱮᱞ ᱠᱚᱨᱮ ᱫᱚ ᱦᱟᱹᱠᱳ ᱥᱟᱵ ᱠᱚᱫᱚ ᱯᱮ ᱪᱟᱜ ᱜᱮᱭᱟ ᱥᱮ ᱵᱟᱝ ᱠᱮᱱᱮᱞ ᱠᱚᱨᱮ ᱫᱚ ᱦᱟᱹᱠᱳ ᱢᱟᱨᱟᱝ ᱢᱟᱨᱟᱝ ᱦᱚᱠᱳ ᱠᱚ ᱦᱮᱡ ᱵᱟᱲᱟᱜ ᱜᱮᱭᱟ ᱛᱚ
ᱦᱮᱸ ᱡᱚᱠᱷᱚᱱ ᱠᱮᱱᱮᱞ ᱠᱚ ᱟᱸᱡᱮᱫᱚᱜᱼᱟ ᱫᱟᱜ ᱠᱚ ᱠᱚᱢᱚᱜ ᱜᱮᱭᱟ ᱟᱨᱠᱤ ᱚᱱᱠᱟᱱᱟᱜ ᱥᱚᱢᱚᱭ ᱨᱮᱫᱚ ᱠᱮᱱᱮᱞ ᱠᱚ ᱠᱮᱱᱮᱞ ᱠᱚᱨᱮ ᱟᱞᱮ ᱦᱟᱹᱠᱳ ᱠᱚᱞᱮ ᱥᱟᱵ ᱫᱚᱞᱮ ᱥᱟᱵ ᱵᱟᱲᱟ ᱠᱚᱜᱮᱭᱟ ᱟᱨᱠᱤ ᱟᱫᱚ ᱦᱤᱛᱳᱜ ᱵᱚᱨᱥᱟ ᱫᱤᱱ ᱠᱟᱱᱟ ᱛᱚ ᱠᱮᱱᱮᱞ ᱠᱚᱨᱮ ᱫᱚ ᱫᱚᱢᱮ ᱫᱟᱜ ᱛᱟᱦᱮᱱᱟ ᱱᱤᱭᱟᱹ ᱥᱚᱢᱚᱭ ᱫᱚ ᱵᱟᱞᱮ ᱥᱟᱵ ᱠᱚᱣᱟ ᱦᱟᱹᱠᱳ ᱠᱚᱫᱚ ᱠᱮᱱᱮᱞ ᱠᱚᱨᱮ ᱫᱚ ᱠᱤᱱᱛᱩ ᱮᱢᱱᱤ ᱥᱚᱢᱚᱭ ᱫᱚ ᱡᱚᱠᱷᱚᱱ ᱜᱚᱨᱚᱢ ᱫᱤᱱ ᱠᱚ ᱫᱟᱜ ᱠᱚ ᱠᱚᱢᱚᱜᱼᱟ ᱠᱮᱱᱮᱞ ᱨᱮ ᱫᱟᱜ ᱠᱚ ᱵᱟᱝ ᱦᱤᱡᱩᱜᱼᱟ ᱟᱸᱡᱮᱫᱚᱜᱼᱟ ᱛᱚᱠᱷᱚᱱ ᱫᱚ ᱢᱟᱨᱟᱝ ᱢᱟᱨᱟᱝ ᱦᱟᱹᱠᱳ ᱠᱚ ᱟᱨᱠᱤ ᱥᱟᱵ ᱵᱟᱲᱟ ᱦᱳᱭ ᱟᱠᱟᱱ ᱜᱮᱭᱟ ᱠᱮᱱᱮᱞ ᱠᱚᱨᱮ ᱦᱚᱸ
ᱦᱩᱸ ᱟᱫᱚ ᱜᱚᱝᱠᱮ ᱟᱫᱚ ᱢᱟᱨᱟᱝ ᱦᱟᱠᱳ ᱠᱚᱫᱚ ᱡᱩᱫᱤ ᱵᱟᱯᱮ ᱧᱟᱢ ᱵᱟᱲᱟ ᱠᱚᱣᱟ ᱵᱟᱹᱫ ᱵᱟᱹᱭᱦᱟᱹᱲ ᱠᱚᱨᱮ ᱛᱟᱦᱚᱞᱮ ᱫᱚ ᱢᱟᱱᱮ ᱠᱤᱨᱤᱧ ᱠᱟᱛᱮ ᱯᱮ ᱡᱚᱢ ᱵᱟᱲᱟ ᱠᱮᱫ ᱠᱚᱣᱟ ᱥᱮ ᱵᱟᱝ
ᱦᱮᱸ ᱟᱫᱚ ᱡᱚᱠᱷᱚᱱ ᱫᱚᱨᱠᱟᱨ ᱯᱟᱲᱟᱜ ᱜᱮᱭᱟ ᱡᱟᱦᱟᱸ ᱠᱚ ᱡᱚᱢ ᱥᱟᱱᱟᱣᱟ ᱥᱮ ᱯᱮᱲᱟ ᱠᱚᱠᱚ ᱦᱤᱡᱩ-ᱟ ᱚᱲᱟᱜ ᱠᱚᱨᱮᱜ ᱛᱚᱠᱷᱚᱱ ᱫᱚ ᱵᱟᱡᱟᱨ ᱠᱷᱚᱱ ᱢᱟᱨᱟᱝ ᱢᱟᱨᱟᱝ ᱠᱚ ᱦᱟᱹᱠᱩ ᱠᱚ ᱦᱟᱛᱟᱣ ᱠᱟᱛᱮᱫ ᱡᱚᱢ ᱵᱟᱲᱟ ᱫᱚ ᱦᱳᱭᱳᱜ ᱵᱟᱲᱟᱜ ᱜᱮᱭᱟ ᱟᱨᱠᱤ ᱩᱱᱠᱩ ᱫᱚ ᱡᱚᱢ ᱵᱷᱟᱜᱮ ᱵᱩᱡᱷᱟᱹᱜ ᱜᱮᱭᱟ ᱥᱮ ᱟᱫᱚ ᱚᱱᱟ ᱦᱤᱥᱟᱹᱵ ᱛᱮ ᱦᱟᱟᱹᱠᱳ ᱠᱚᱫᱚ ᱡᱚᱢ ᱵᱟᱲᱟ ᱦᱳᱭᱳᱜ ᱜᱮᱭᱟ ᱟᱫᱚ ᱟᱛᱳ ᱚᱲᱟᱜ ᱠᱚᱨᱮ ᱡᱩᱫᱤ ᱦᱟᱹᱠᱳ ᱠᱚ ᱥᱟᱵ ᱵᱟᱲᱟ ᱠᱚᱣᱟᱞᱮ ᱛᱟᱦᱚᱞᱮ ᱩᱱᱫᱚ ᱵᱟᱞᱮ ᱦᱟᱛᱟᱣ ᱠᱚᱣᱟ ᱟᱫᱚ ᱡᱩᱫᱤ ᱵᱟᱠᱚ ᱧᱟᱢᱚᱜ-ᱟ ᱛᱟᱦᱚᱞᱮ ᱵᱟᱡᱟᱨ ᱠᱷᱚᱱ ᱚᱱᱠᱟ ᱟᱹᱜᱩ ᱵᱟᱲᱟ ᱦᱩᱭᱩᱜ ᱜᱮᱭᱟ ᱟᱨᱠᱤ
ᱟᱫᱚ ᱜᱚᱝᱠᱮ ᱦᱟᱹᱠᱳ ᱥᱟᱵᱽ ᱠᱚᱫᱚᱵᱤᱱ ᱵᱷᱟᱜᱤ ᱜᱮᱵᱮᱱ ᱵᱩᱡᱽ ᱜᱮᱭᱟ ᱥᱮᱪᱮᱫ ᱟᱫᱚ ᱟᱫᱚ ᱟᱫᱚ ᱟᱫᱚ ᱯᱟᱴᱟ ᱠᱚᱫᱚ ᱯᱮ ᱚᱰᱟᱣ ᱜᱮᱭᱟ ᱥᱮᱵᱟᱝ ᱯᱟᱴᱟ ᱠᱚᱛᱮᱫ ᱵᱮᱱ ᱥᱟᱵ ᱵᱟᱲᱟ ᱠᱚᱜᱮᱭᱟ ᱟᱞᱮ ᱥᱮᱫ ᱫᱚ ᱯᱟᱴᱟ ᱢᱟᱴᱟ ᱛᱮᱫ ᱠᱚ ᱥᱟᱵ ᱵᱟᱲᱟ ᱠᱚᱜᱮᱭᱟ ᱟᱫᱚ ᱟᱯᱮ ᱥᱮᱫ ᱫᱚ ᱠᱟᱜ ᱠᱚᱣᱟᱠᱚ ᱥᱮᱵᱟᱝ ᱵᱟᱴᱟ ᱛᱟᱯᱚᱨᱮ ᱜᱷᱩᱱᱤ ᱠᱚᱛᱮ
ᱦᱮᱸ ᱟᱞᱮ ᱦᱚᱸ ᱚᱱᱟ ᱯᱟᱴᱟ ᱠᱚ ᱜᱷᱩᱱᱤ ᱠᱚᱛᱮ ᱟᱨᱠᱤ ᱚᱱᱟ ᱫᱚ ᱢᱟᱛᱨᱚ ᱵᱚᱨᱥᱟ ᱫᱤᱱ ᱜᱮ ᱟᱨᱠᱤ ᱚᱱᱟ ᱯᱟᱴᱟ ᱠᱚ ᱜᱷᱩᱜᱤ ᱠᱚ ᱡᱟᱞ ᱠᱚ ᱡᱟᱦᱟᱸ ᱠᱚ ᱚᱰᱟᱣ ᱵᱟᱲᱟ ᱦᱩᱭᱩᱜ ᱜᱮᱭᱟ ᱟᱨᱠᱤ ᱡᱟᱦᱟᱸ ᱠᱚᱨᱮ ᱫᱟᱜ ᱠᱚ ᱟᱨᱠᱤ ᱡᱚᱨᱚᱜᱼᱟ ᱟᱲᱤ ᱟᱲᱮ ᱠᱷᱚᱱ ᱛᱚ ᱚᱱᱠᱟᱱᱟᱜ ᱡᱟᱭᱜᱟ ᱨᱮ ᱟᱞᱮ ᱯᱟᱴᱟ ᱠᱚ ᱜᱷᱩᱜᱤ ᱠᱚᱞᱮ ᱚᱰᱟᱣ ᱦᱚᱴᱚ ᱠᱟᱜ-ᱟ ᱟᱨᱠᱤ ᱟᱨᱠᱤ ᱚᱱᱠᱟ ᱛᱟᱨᱯᱚᱨᱮᱨ ᱫᱤᱱᱞᱮ ᱪᱟᱞᱟᱣ ᱠᱟᱛᱮ ᱞᱮ ᱟᱹᱜᱩᱭᱟ ᱦᱟᱹᱠᱳ ᱫᱚ ᱡᱷᱟᱹᱞᱤ ᱠᱚᱜ-ᱟ ᱠᱚ ᱟᱨᱠᱤ ᱧᱤᱫᱟᱹ ᱵᱷᱤᱛᱤᱨ ᱛᱮ ᱥᱟᱵ ᱫᱚᱞᱮ ᱥᱟᱵ ᱵᱟᱲᱟ ᱠᱚᱜᱮᱭᱟ
ᱟᱫᱚ ᱜᱚᱝᱠᱮ ᱟᱫᱚ ᱚᱱᱮ ᱵᱷᱟᱫᱨᱚ ᱟᱥᱤᱱᱛᱮ ᱡᱟᱸᱦᱟ ᱦᱳᱭᱳᱜ-ᱟ ᱚᱱᱟ ᱟᱵᱚᱣᱟᱜ ᱫᱟᱸᱥᱟᱭ ᱫᱚᱱ ᱦᱳᱭᱳᱜ-ᱟ ᱛᱚᱞᱟ ᱜᱟᱪᱷᱤ ᱠᱚ ᱢᱟᱨᱟᱝ ᱜᱚᱫᱚᱽ ᱜᱮᱭᱟ ᱛᱚᱠᱷᱚᱱ ᱫᱚ ᱟᱫᱚ ᱵᱚᱲᱥᱤ ᱭᱟᱛᱮᱫᱚ ᱦᱟᱹᱠᱳ ᱥᱟᱵ ᱫᱚ ᱵᱟᱯᱮ ᱪᱟᱜ ᱜᱮᱭᱟ ᱥᱮᱪᱮᱫ ᱛᱚᱞᱟ ᱜᱟᱹᱪᱷᱤ ᱠᱚᱨᱮ ᱫᱚ ᱟᱨ ᱡᱚᱠᱦᱚᱱ ᱛᱚᱞᱟ ᱜᱟᱹᱪᱷᱤ ᱠᱚᱨᱮ ᱥᱟᱵᱽ ᱠᱚᱫᱚᱞᱮ ᱪᱟᱜ ᱜᱮᱭᱟ ᱢᱟᱱᱮ ᱫᱟᱥᱟᱸᱭ ᱚᱱᱟ ᱴᱟᱭᱤᱢ ᱫᱚ ᱢᱟᱱᱮ ᱛᱚᱞᱟ ᱜᱟᱹᱪᱷᱤ ᱠᱚ ᱢᱟᱨᱟᱝ-ᱟ ᱛᱚ ᱟᱫᱚ ᱦᱟᱹᱠᱩ ᱠᱚ ᱚᱱᱚ ᱛᱚᱞᱟ ᱜᱟᱹᱪᱷᱤ ᱠᱚ ᱛᱟᱦᱮᱱ ᱜᱮᱭᱟ ᱛᱚ ᱟᱫᱚ ᱟᱫᱚ ᱵᱟᱹᱲᱥᱤ ᱫᱚᱯᱮ ᱪᱟᱜ ᱜᱮᱭᱟ ᱥᱮ ᱵᱟᱝ ᱦᱟᱹᱠᱳ ᱥᱟᱵ ᱦᱚᱸ ᱚᱱᱟ ᱴᱟᱭᱤᱢ ᱫᱚ
ᱦᱮᱸ ᱟᱫᱚ ᱚᱱᱟ ᱫᱚ ᱟᱞᱮ ᱥᱮᱫ ᱫᱚ ᱚᱱᱟ ᱛᱚᱞᱟ ᱛᱚᱞᱟ ᱠᱤᱱᱵᱟ ᱦᱳᱲᱳ ᱠᱚᱨᱮᱫ ᱡᱟᱦᱟ ᱢᱟᱨᱟᱝ ᱠᱚᱜ-ᱟ ᱡᱚᱠᱷᱚᱱ ᱩᱱ ᱡᱚᱠᱷᱚᱱ ᱦᱟᱹᱠᱩ ᱥᱟᱵ ᱪᱟᱞᱟᱜ ᱦᱩᱭᱩᱜᱼᱟ, ᱟᱫᱚ ᱩᱱ ᱫᱚ, ᱚᱱᱟ ᱫᱚ ᱟᱞᱮ ᱫᱚ ᱴᱟᱵᱩᱜ ᱞᱮ ᱞᱟᱹᱭᱫᱟ ᱟᱨᱠᱤ ᱟᱞᱮ ᱥᱮᱱᱟᱜ ᱟᱞᱮ ᱥᱮᱫ ᱫᱚ ᱚᱱᱟ ᱴᱟᱵᱩᱩᱜ ᱞᱮ ᱞᱟᱹᱭ ᱜᱮᱭᱟ ᱾ ᱢᱟᱱᱮ ᱩᱱ ᱦᱟᱸᱜ, ᱚᱱᱠᱟ ᱠᱟᱛ ᱥᱩᱫᱷᱩ ᱩᱱᱠᱩ ᱩᱱᱠᱩ ᱫᱚ ᱵᱮᱥᱤ ᱩᱱ ᱥᱚᱢᱚᱭ ᱫᱚ ᱩᱱᱠᱩ ᱪᱤᱲᱠᱟᱹ ᱦᱟᱹᱠᱩ, ᱜᱟᱹᱲᱟᱹᱭ ᱦᱟᱹᱠᱩ, ᱩᱱᱠᱩ ᱠᱚ ᱵᱮᱥᱤ ᱠᱚ ᱥᱟᱵᱚᱜ ᱜᱮᱭᱟ ᱟᱨᱠᱤ ᱦᱮᱸ ᱚᱱᱠᱟ ᱾ ᱚᱱᱠᱟ ᱦᱚᱸ ᱵᱟᱹᱲᱥᱤ ᱠᱚᱫᱚ ᱪᱟᱞᱟᱣ ᱵᱟᱲᱟᱜ ᱜᱮᱭᱟ, ᱟᱨᱠᱤ ᱵᱟᱝ ᱫᱚ ᱵᱟᱝ ᱟᱫᱚ, ᱱᱮᱛᱟᱨ ᱫᱚ ᱩᱱᱟᱹᱜ ᱵᱟᱝ ᱪᱟᱞᱟᱣ ᱦᱩᱭᱩᱜ ᱵᱟᱲᱟ ᱦᱩᱭᱩᱜ ᱠᱟᱱᱟ ᱠᱟᱨᱚᱱ ᱞᱟᱦᱟᱛᱮ ᱞᱮᱠᱟ ᱛᱚ ᱾ ᱱᱮᱛᱟᱨ ᱫᱚ ᱦᱟᱹᱠᱩ ᱠᱚ ᱵᱟᱠᱚ ᱦᱩᱭᱩᱜ ᱠᱟᱱᱟ ᱢᱟᱴ ᱜᱷᱟᱴ, ᱠᱚᱨᱮ ᱠᱟᱨᱚᱱ ᱦᱩᱲᱩ ᱠᱚᱨᱮ ᱫᱚᱢᱮ ᱥᱟᱨ ᱠᱚ ᱤᱭᱟᱹ ᱠᱚ ᱨᱟᱱ ᱠᱚ ᱵᱮᱵᱚᱦᱟᱨ ᱦᱩᱭᱩᱜ ᱠᱟᱱᱟ ᱛᱚ, ᱛᱚ ᱚᱱᱟ ᱠᱟᱛᱮ ᱦᱟᱹᱠᱩ ᱠᱚ, ᱱᱮᱛᱟᱨ ᱫᱚ ᱢᱟᱴ ᱜᱷᱟᱴ ᱠᱚᱨᱮ ᱠᱷᱩᱵᱽ ᱠᱚᱢ ᱠᱚ ᱧᱮᱞᱚᱜ ᱠᱟᱱᱟ, ᱟᱨᱠᱤ ᱛᱚ ᱚᱱᱟᱛᱮ ᱟᱨ, ᱱᱮᱛᱟᱨ ᱫᱚ ᱪᱟᱞᱟᱣ ᱨᱮᱦᱚᱸ ᱫᱚᱢᱮ ᱵᱟᱠᱚ ᱥᱟᱵᱚᱜ ᱠᱟᱱᱟ ᱦᱟᱠᱩ ᱾ ᱛᱚ ᱚᱱᱟᱛᱮ ᱫᱚᱢᱮ ᱫᱚ, ᱱᱮᱛᱟᱨ ᱫᱚ ᱵᱟᱝ ᱪᱟᱞᱟᱜ ᱦᱩᱭᱩᱜ ᱠᱟᱱᱟ ᱠᱤᱱᱛᱩ ᱜᱤᱫᱽᱨᱟᱹ ᱧᱚᱜ ᱵᱚᱭᱮᱥ ᱨᱮᱫᱚ, ᱴᱟᱵᱩᱜ ᱵᱟᱹᱲᱥᱤ ᱭᱟᱛᱮ, ᱛᱮ ᱫᱚᱢᱮ ᱜᱟᱱ ᱜᱮ ᱦᱟᱹᱠᱩ ᱥᱟᱵ ᱪᱟᱞᱟᱣ ᱵᱟᱲᱟ ᱦᱩᱭ ᱟᱠᱟᱱᱟ ᱟᱨᱠᱤ ᱾
ᱚ ᱵᱟᱝ ᱟᱞᱮ ᱥᱮᱫ ᱦᱚᱸ ᱚᱱᱠᱟ ᱜᱚᱝᱠᱮ ᱟᱫᱚ, ᱱᱮᱛᱟᱨ ᱫᱚ ᱵᱮᱥ ᱠᱚᱫᱚ ᱠᱚ ᱮᱢ ᱵᱟᱲᱟᱜ ᱠᱟᱱᱟ ᱥᱮ ᱵᱟᱹᱫᱽ ᱠᱚᱨᱮ ᱛᱚ ᱟᱫᱚ ᱦᱟᱹᱠᱩ ᱠᱚᱫᱚ ᱠᱚ ᱜᱚᱡ ᱪᱟᱵᱟᱜ ᱠᱟᱱᱟ ᱾ ᱵᱟᱹᱭᱦᱟᱹᱲ ᱠᱳᱲᱮᱱᱟᱜ ᱟᱞᱮ ᱦᱚᱸ ᱩᱱᱟ ᱫᱚ ᱵᱟᱞᱮ ᱪᱟᱜ ᱠᱟᱱ ᱜᱮᱭᱟ ᱱᱤᱛᱚᱜ ᱫᱚ ᱦᱟᱹᱠᱩ ᱡᱟ ᱦᱩᱭᱩᱜ ᱠᱟᱱᱟ ᱰᱚᱵᱷᱟᱜ ᱨᱮ ᱦᱟᱹᱠᱩ ᱞᱮ ᱥᱟᱵ ᱵᱟᱲᱟᱭᱮᱫ ᱠᱚ ᱜᱮᱭᱟ ᱾
ᱟᱫᱚ ᱟᱯᱮ ᱥᱮᱫ ᱫᱚ ᱛᱟᱦᱚᱞᱮ ᱥᱳᱞ ᱦᱟᱹᱠᱩ ᱠᱚᱫᱚ ᱠᱚ ᱧᱟᱢ ᱵᱟᱲᱟᱜᱼᱟ ᱥᱮ ᱵᱟᱝ? ᱟᱞᱮ ᱥᱮᱫ ᱦᱚᱸ ᱟᱥᱩᱞ ᱦᱟᱹᱠᱩ ᱠᱚᱫᱚ ᱧᱟᱢ ᱵᱟᱲᱟᱜ ᱜᱮᱭᱟ ᱾
ᱟᱨ ᱟᱥᱩᱞ ᱦᱟᱹᱠᱩ ᱫᱚ ᱟᱞᱮ ᱥᱮᱫ ᱦᱚᱸ ᱫᱚᱢᱮ ᱠᱚ ᱧᱟᱢ ᱫᱚᱠᱚ ᱧᱟᱢᱚᱜ ᱜᱮᱭᱟ ᱾ ᱟᱫᱚ ᱥᱳᱞ ᱦᱟᱹᱠᱩ ᱟᱞᱮ ᱥᱮᱫ ᱫᱚ ᱚᱱᱟ ᱠᱮᱱᱮᱞ ᱠᱚᱨᱮ ᱦᱚᱸᱠᱚ ᱧᱟᱢ ᱵᱟᱲᱟᱜ ᱜᱮᱭᱟ ᱟᱨ ᱵᱟᱠᱷᱟᱱ ᱯᱩᱠᱷᱨᱤ ᱠᱚᱨᱮ ᱰᱚᱵᱷᱟᱜ ᱠᱚᱨᱮ ᱦᱚᱸ ᱢᱟᱱᱮ ᱯᱠᱟ ᱠᱷᱚᱱ ᱪᱚᱠᱚ ᱦᱤᱡᱩᱜ ᱜᱮᱭᱟ, ᱟᱫᱚ ᱟᱥᱩᱞ ᱦᱟᱹᱠᱩ ᱠᱚᱫᱚ ᱦᱮᱡ ᱮᱠᱟᱹ ᱫᱚᱢᱮ ᱠᱚ ᱯᱟᱨᱪᱟ ᱵᱟᱲᱟ ᱠᱚᱜ ᱜᱮᱭᱟ, ᱟᱫᱚ ᱩᱱᱠᱩ ᱠᱚᱦᱚᱸ ᱥᱟᱵ ᱵᱟᱲᱟ ᱫᱚ ᱦᱩᱭᱩᱜ ᱜᱮᱭᱟ ᱵᱟᱝ ᱫᱚ ᱵᱟᱝ ᱾
ᱦᱩᱸ ᱟᱫᱚ ᱜᱚᱝᱠᱮ ᱟᱫᱚ ᱟᱞᱮ ᱥᱮᱫ ᱡᱮᱢᱚᱱ ᱦᱟᱹᱠᱩ ᱠᱚ ᱪᱟᱥ ᱵᱟᱲᱟ ᱠᱚᱜᱮᱭᱟ ᱾ ᱢᱟᱨᱟᱝ ᱢᱟᱨᱟᱝ ᱠᱚᱠᱚ ᱪᱟᱥ ᱵᱟᱲᱟᱭ ᱜᱮᱭᱟ ᱛᱟᱦᱚᱞᱮ ᱟᱯᱮ ᱥᱮᱫ ᱫᱚᱠᱚ ᱪᱟᱥ ᱵᱟᱲᱟ ᱜᱮᱭᱟ ᱚᱱᱠᱟᱱ ᱦᱟᱠᱩ ᱠᱚᱫᱚ ᱟᱨ ᱟᱯᱮ ᱫᱚ?
ᱦᱮᱸ ᱦᱮᱸ ᱦᱟᱹᱠᱩ ᱦᱚᱸ ᱟᱞᱮ ᱵᱟᱸᱫᱷ ᱠᱚ ᱯᱩᱠᱷᱨᱤ ᱠᱚ ᱢᱮᱱᱟᱜ ᱛᱚ ᱢᱟᱨᱟᱝ ᱢᱟᱨᱟᱝ ᱟᱜ ᱛᱚ ᱾ ᱚᱱᱟ ᱠᱚᱨᱮ ᱦᱟᱹᱠᱩ ᱠᱚ ᱪᱟᱥ ᱵᱟᱲᱟ ᱫᱚ ᱦᱩᱭᱩᱜ ᱜᱮᱭᱟ ᱟᱨᱠᱤ ᱢᱟᱨᱟᱝ ᱠᱩ ᱢᱟᱨᱟᱝ ᱦᱟᱹᱠᱩ ᱢᱟᱨᱟᱝ ᱢᱟᱨᱟᱝ ᱦᱟᱹᱠᱩ ᱪᱟᱥ ᱵᱟᱲᱟ ᱦᱩᱭᱩᱜ ᱜᱮᱭᱟ ᱟᱨᱠᱤ
ᱦᱩᱸ
ᱪᱟᱥ ᱵᱟᱲᱟ ᱠᱚ ᱜᱮᱭᱟᱞᱮ ᱵᱟᱝ ᱫᱚ
ᱟᱫᱚ ᱟᱯᱮ ᱥᱮᱫ ᱟᱞᱮ ᱡᱮᱢᱚᱱ ᱩᱱᱠᱩ ᱡᱮᱢᱚᱱ ᱨᱩᱭᱢᱟ ᱦᱟᱹᱠᱩ ᱛᱟᱨᱯᱚᱨᱮ ᱠᱟᱛᱞᱟ ᱠᱟᱛᱞᱟ ᱠᱚᱫᱚ ᱵᱟᱝ, ᱛᱟᱨᱯᱚᱨᱮ ᱛᱮᱞᱮ ᱯᱚᱱᱟ ᱚᱱᱠᱟᱱ ᱦᱟᱹᱠᱩ ᱠᱚᱫᱚ ᱞᱮ ᱪᱟᱥ ᱵᱟᱲᱟ ᱜᱮᱭᱟ ᱟᱯᱮ ᱥᱮᱫ ᱫᱚ ᱪᱤᱠᱟᱱ ᱦᱟᱹᱠᱩ ᱠᱚᱫᱚ ᱯᱮ ᱪᱟᱥ ᱵᱟᱲᱟ ᱠᱚᱜ ᱜᱮᱭᱟ ᱛᱟᱦᱚᱞᱮ ᱾
ᱦᱮᱸ ᱟᱞᱮ ᱦᱚᱸ ᱡᱚᱛᱚ ᱚᱱᱠᱟᱱ, ᱪᱟᱨᱟᱯᱚᱱᱟ ᱠᱚ, ᱛᱤᱞᱤᱯᱤᱭᱳ ᱠᱚ, ᱢᱜᱽᱨᱤ ᱠᱚ ᱨᱩᱭ ᱠᱟᱛᱞᱟ ᱠᱚ ᱡᱚᱛᱚ ᱜᱮ ᱥᱤᱞᱵᱷᱟᱨ ᱠᱟᱯ ᱠᱚ ᱡᱚᱛᱚ ᱨᱚᱠᱚᱢ ᱦᱟᱹᱠᱩ ᱜᱮ ᱾ ᱪᱟᱥ ᱵᱟᱲᱟ ᱦᱩᱭᱩᱜ ᱜᱮᱭᱟ, ᱟᱫᱚ ᱦᱮᱸ ᱪᱟᱥ ᱵᱟᱲᱟ, ᱦᱩᱭᱩᱜ ᱜᱮᱭᱟ ᱟᱨᱠᱤ ᱟᱫᱚ ᱵᱚᱲᱚ ᱞᱮᱱᱠᱷᱟᱱ ᱠᱚ ᱚᱱᱟ ᱵᱟᱸᱫᱷ ᱠᱚᱨᱮ, ᱵᱟᱹᱲᱥᱤᱛᱮ ᱠᱚᱢᱯᱤᱴᱤᱥᱟᱱ ᱠᱚᱞᱮ ᱫᱚᱦᱚ ᱵᱟᱲᱟᱭ ᱜᱮᱭᱟ ᱾ ᱟᱨ ᱡᱟᱞ ᱠᱚᱛᱮ ᱥᱟᱵ ᱵᱟᱲᱟ ᱠᱟᱛᱮ ᱦᱚᱸ ᱾ ᱟᱠᱷᱨᱤᱧ ᱠᱚ ᱦᱩᱭ ᱵᱟᱲᱟᱜ ᱜᱮᱭᱟ ᱟᱨᱠᱤ, ᱦᱩᱸ
ᱟᱫᱚ ᱟᱞᱮ ᱥᱮᱫ ᱦᱚᱸ ᱚᱱᱠᱟ ᱜᱮ ᱟᱱᱮ ᱢᱟᱨᱟᱝ ᱢᱟᱨᱟᱝ ᱦᱟᱹᱠᱩ ᱫᱚ ᱠᱚᱢᱯᱤᱴᱤᱥᱚᱱ ᱠᱚ ᱞᱟᱜᱟᱣ ᱵᱟᱲᱟᱭ ᱜᱮᱭᱟ ᱥᱟᱵ ᱟᱱᱟ ᱾ ᱯᱚᱭᱥᱟ ᱫᱚ ᱠᱚ ᱥᱤᱨᱯᱟ ᱚᱢᱟᱣ ᱠᱚ ᱜᱮᱭᱟ ᱾ ᱟᱫᱚ ᱟᱯᱮ ᱥᱮᱫ ᱫᱚ ᱥᱤᱨᱯᱟᱹ ᱫᱚ ᱮᱢᱟ ᱠᱚᱣᱟ ᱠᱚ ᱥᱮ ᱵᱟᱝ ᱡᱟᱭᱜᱟ ᱦᱟᱹᱠᱩ ᱢᱟᱱᱮ ᱡᱮ ᱢᱟᱨᱟᱝ ᱥᱟᱵ ᱫᱮᱭᱟ ᱢᱟᱨᱟᱝ ᱦᱟᱹᱠᱩ ᱚᱱᱠᱟ ᱥᱤᱨᱯᱟᱹ ᱜᱮ ᱮᱢᱟ ᱠᱚᱼᱟ
ᱦᱮᱸ ᱚᱱᱠᱟ ᱥᱤᱨᱯᱟᱹ ᱫᱤᱭᱮ ᱵᱟᱹᱲᱥᱤ ᱫᱚ ᱡᱚᱛᱚ ᱡᱟᱭᱜᱟ ᱨᱮᱫᱚ ᱵᱟᱝ ᱜᱮ ᱠᱤᱱᱛᱩ ᱠᱤᱪᱷᱩ ᱠᱤᱪᱷᱩ ᱵᱟᱸᱫᱷ ᱯᱩᱠᱷᱨᱤ ᱠᱚᱨᱮ ᱫᱚ ᱥᱤᱨᱯᱟᱹ ᱫᱤᱭᱮ ᱦᱚᱸ ᱚᱸ ᱦᱟᱹᱠᱩ ᱥᱟᱵ ᱠᱚ ᱦᱩᱭᱩᱜ ᱜᱮᱭᱟ ᱟᱫᱚ ᱚᱱᱟ ᱠᱚᱨᱮ ᱫᱚ ᱡᱟᱦᱟᱸ ᱦᱤᱥᱟᱹᱵ ᱛᱮᱠᱚ ᱢᱟᱨᱟᱝ ᱤᱡ ᱥᱮ ᱵᱤᱥᱤ ᱦᱟᱹᱠᱩᱭ ᱥᱟᱵ ᱫᱟᱲᱮᱭᱟᱠᱚᱣᱟ ᱛᱚ ᱚᱱᱠᱟᱱᱤᱡ ᱫᱚ ᱩᱱᱤ ᱫᱚ ᱥᱤᱨᱯᱟᱹ ᱠᱚ ᱮᱢᱟᱭᱟ ᱾ ᱟᱨ ᱡᱟᱦᱟᱸ ᱛᱤᱱᱟᱹᱜ ᱦᱠᱩᱭ ᱥᱟᱵ ᱠᱚᱣᱟ ᱩᱱᱠᱩ ᱦᱟᱹᱠᱩ ᱢᱟ ᱟᱡᱨᱮᱱ ᱠᱚ ᱛᱟᱦᱮᱱ ᱠᱟᱱ ᱜᱮᱭᱟ ᱚᱱᱟ ᱵᱟᱫ ᱫᱤᱭᱮ ᱟᱨᱚ ᱡᱟᱦᱟᱸᱛᱤᱱᱟᱹᱜ ᱯᱚᱭᱥᱟ ᱠᱤᱵᱟ ᱡᱟᱦᱱᱟᱜ ᱜᱮ ᱛᱟᱦᱮᱱᱟ ᱜᱟᱹᱰᱤ ᱢᱚᱴᱚᱨ ᱠᱚ ᱚᱱᱟ ᱠᱚ ᱡᱩᱫᱤ ᱯᱨᱟᱭᱤᱡᱽ ᱛᱟᱦᱮᱱᱟ ᱚᱱᱟ ᱠᱚᱦᱚᱸ ᱠᱚ ᱮᱢᱚᱜ ᱜᱮᱭᱟ ᱟᱨ ᱡᱩᱫᱤ ᱡᱟᱦᱟᱸᱨᱮ ᱤᱭᱟᱹ ᱵᱟᱝ ᱛᱟᱦᱮᱱᱟ ᱡᱮ ᱯᱨᱟᱭᱤᱡ ᱠᱤᱢᱵᱟ ᱡᱟᱦᱟᱱᱟᱜ ᱠᱚ ᱵᱟᱝ ᱛᱟᱦᱮᱱᱟ ᱛᱚ ᱚᱱᱟ ᱠᱚᱨᱮ ᱫᱚ ᱡᱟᱦᱟᱸ ᱛᱤᱱᱟᱹᱜ ᱟᱢ ᱮᱱᱴᱨᱤ ᱴᱟᱠᱟ ᱠᱟ ᱮᱢ ᱠᱟᱛᱮ ᱡᱟᱦᱟᱸ ᱛᱤᱱᱟᱹᱜ ᱦᱟᱹᱠᱩᱢ ᱥᱟᱵ ᱫᱟᱲᱮᱣᱟᱭᱟ ᱢᱤᱫ ᱫᱤᱱ ᱵᱷᱤᱛᱤᱨ ᱛᱮ ᱵᱟᱨ ᱫᱤᱱ ᱵᱷᱤᱛᱤᱨ ᱛᱮ ᱾ ᱡᱟᱦᱟᱸ ᱛᱤᱱ ᱫᱤᱱ ᱛᱟᱦᱮᱱᱟ ᱴᱟᱭᱤᱢ ᱛᱮ ᱟᱢ ᱡᱟᱦᱟᱸ ᱛᱱᱟᱹᱜ ᱦᱟᱹᱠᱩᱢ ᱥᱟᱵ ᱫᱟᱲᱮᱭᱟᱠᱚᱣᱟ ᱩᱱᱠᱩ ᱦᱟᱹᱠᱩ ᱫᱚ ᱟᱨᱠᱤ ᱟᱢᱨᱮᱱ ᱜᱮ ᱟᱨᱠᱤ ᱯᱨᱟᱭᱤᱡ ᱠᱚᱫᱚ ᱵᱟᱝ ᱠᱚ ᱮᱢᱚᱜᱼᱟ ᱟᱨᱠᱤ ᱚᱱᱟ ᱠᱚᱨᱮ ᱫᱚ ᱾
ᱛᱚ ᱜᱚᱝᱠᱮ ᱫᱚ ᱵᱩᱥᱟᱹᱜ ᱠᱚᱨᱮ ᱫᱚ ᱦᱟᱹᱠᱩ ᱥᱟᱵ ᱠᱚᱫᱚᱵᱤᱱ ᱪᱟ ᱵᱟᱲᱟᱜᱼᱟ ᱵᱩᱥᱟᱹᱜ ᱨᱮᱫᱚ ᱟ ᱵᱷᱟᱜᱤ ᱜᱮᱞᱮ ᱪᱟᱜᱼᱟ ᱢᱟᱱᱮ ᱦᱟᱹᱠᱩ ᱥᱟᱵ ᱠᱚᱫᱚ ᱜᱟᱹᱰᱭᱟᱹ ᱠᱚᱨᱮᱟᱜ ᱦᱚᱲᱟᱜ ᱠᱩᱲᱤ ᱠᱚᱨᱮ ᱚᱱᱟ ᱠᱚᱨᱮ ᱦᱟᱹᱠᱩ ᱥᱟᱵ ᱪᱟᱜ ᱠᱚᱣᱟ ᱟᱯᱮ ᱟᱯᱮ ᱫᱚ ᱪᱟᱜ ᱜᱮ
ᱦᱮᱸ ᱟᱫᱚ ᱠᱟᱹᱴᱤᱡ ᱠᱟᱹᱴᱤᱡ ᱥᱢᱚᱭ ᱫᱚ ᱡᱚᱠᱷᱚᱱ ᱵᱚᱭᱚᱥ ᱠᱚ ᱠᱚᱢ ᱧᱚᱜ ᱛᱟᱦᱮᱸ ᱠᱟᱱᱟ ᱾ ᱛᱚᱠᱷᱚᱱ ᱫᱚ ᱦᱮᱸ ᱫᱚᱢᱮ ᱜᱤᱫᱽᱨᱟᱹ ᱠᱚ ᱥᱟᱶ ᱜᱟᱛᱮ ᱠᱚ ᱥᱟᱶ ᱟᱨᱠᱤ ᱟᱹᱰᱤ ᱡᱳᱨ ᱜᱮ ᱟᱹᱰᱤ ᱡᱳᱨ ᱜᱮ ᱪᱟᱞᱟᱣ ᱵᱟᱲᱟ ᱦᱩᱭ ᱟᱠᱟᱱᱟ ᱾ ᱟᱫᱚ ᱱᱮᱛᱟᱨ ᱫᱚ ᱵᱚᱭᱚᱥ ᱠᱚ ᱵᱮᱥᱤ ᱭᱮᱱᱟ ᱱᱮᱛᱟᱨ ᱫᱚ ᱟᱫᱚ ᱚᱠᱟ ᱫᱚ ᱵᱟᱝ ᱪᱟᱞᱟᱣ ᱵᱟᱲᱟᱜ ᱠᱟᱱᱟ ᱵᱟᱠᱷᱟᱱ ᱜᱤᱫᱽᱨᱟᱹ ᱩᱢᱮᱨ ᱨᱮᱫᱚ ᱟᱹᱰᱤ ᱡᱳᱨ ᱟᱹᱰᱤ ᱵᱟᱹᱲᱛᱤ ᱟᱨᱠᱤ ᱚᱱᱟ ᱥᱟᱨᱟ ᱫᱤᱱ ᱢᱟᱱᱮ ᱪᱟᱞᱟᱣ ᱠᱚᱜ ᱦᱩᱭᱩᱜ ᱛᱟᱦᱮᱸᱜ ᱦᱟᱹᱠᱩ ᱥᱟᱵ ᱨᱮᱜᱮ ᱟᱨᱠᱤ ᱱᱮᱛᱟᱨ ᱫᱤᱱ ᱫᱚ ᱠᱤᱱ ᱫᱚ ᱦᱩᱲᱩ ᱡᱚᱠᱷᱚᱱ ᱦᱟᱜ ᱛᱟᱦᱮᱸᱜ ᱾ ᱩᱱ ᱥᱚᱢᱚᱭ ᱫᱚ ᱥᱟᱨᱟᱫᱤᱱ ᱜᱮ ᱦᱟᱹᱠᱩ ᱠᱚ ᱥᱟᱵ ᱵᱟᱲᱟ ᱦᱩᱭ ᱠᱟᱱᱟ ᱟᱨᱠᱤ ᱾ ᱦᱳ
ᱟᱞᱮ ᱦᱚᱸ ᱚᱱᱠᱟ ᱜᱮᱞᱮ ᱪᱟᱞᱟ ᱵᱟᱲᱟ ᱟᱠᱟᱱᱟ ᱫᱚ ᱵᱩᱥᱟᱹᱜ ᱨᱮ ᱫᱚ ᱟᱹᱰᱤ ᱨᱟᱹᱥᱠᱟᱹ ᱛᱟᱯᱚᱨᱮ ᱢᱟᱱᱮ ᱠᱩᱥᱤ ᱨᱮᱫᱚ ᱡᱟᱦᱟᱸ ᱦᱟᱹᱠᱩ ᱥᱟᱵ ᱨᱮᱫᱚ ᱨᱟᱹᱥᱠᱟᱹ ᱜᱮ ᱧᱟᱢ ᱠᱚᱜᱼᱟ ᱾ ᱜᱟᱛᱮ ᱜᱤᱫᱽᱨᱟᱹ ᱥᱟᱶᱛᱮ ᱟᱹᱰᱤ ᱢᱟᱱᱮ ᱥᱟᱺᱜᱤᱧ ᱥᱟᱺᱜᱤᱧ ᱦᱟᱹᱠᱩ ᱥᱟ ᱨᱮᱞᱮ ᱪᱟᱜ ᱵᱟᱲᱟ ᱟᱠᱟᱱᱟ ᱟᱫᱚ ᱟᱯᱮ ᱫᱚ? ᱛᱟᱦᱚᱞᱮ ᱛᱤᱱᱟᱹᱜ ᱵᱩᱥᱟᱹᱜ ᱠᱷᱱᱟ ᱦᱟᱠᱩ ᱥᱟᱵ ᱫᱚ ᱯᱮ ᱪᱟᱞᱟ ᱵᱟᱲᱟ ᱟᱠᱟᱱ ᱜᱮᱭᱟ?
ᱦᱮᱸ ᱟᱹᱞᱤᱧ ᱡᱚᱠᱷᱚᱱ ᱡᱚᱠᱷᱚᱱ ᱠᱷᱚᱱᱜᱮ ᱫᱟᱹᱲ ᱵᱟᱲᱟ ᱠᱚᱞᱤᱧ ᱥᱮᱬᱟ ᱟᱠᱟᱫᱟ ᱾ ᱛᱚᱠᱷᱚᱱ ᱠᱷᱚᱱᱜᱮ ᱦᱟᱹᱠᱩ ᱠᱚ ᱥᱟᱵ ᱵᱟᱲᱟ ᱫᱚ ᱟᱨᱟᱢᱵᱚ ᱦᱩᱭ ᱠᱟᱱᱟ ᱾ ᱥᱟᱵ ᱥᱟᱵ ᱵᱟᱲᱟ ᱦᱩᱭ ᱠᱟᱱᱟ ᱟᱨᱠᱤ ᱾
ᱦᱮᱸ
ᱟᱫᱚ ᱛᱚ ᱠᱷᱚᱱᱚᱱᱜᱮ ᱟᱨᱠᱤ ᱦᱟᱹᱠᱩ ᱠᱚᱫᱚ ᱟᱨᱟᱢᱵᱷᱚ ᱦᱩᱭ ᱞᱮᱱᱟ ᱥᱟᱵ ᱠᱚᱫᱚ ᱟᱨᱠᱤ ᱾ ᱱᱮᱛᱟᱨ ᱫᱚ ᱵᱚᱱᱫᱚ ᱞᱮᱠᱟ ᱵᱚᱱᱫᱚ ᱦᱩᱭᱠᱟᱱᱟ ᱟᱨᱠᱤ ᱾
ᱟᱫᱚ ᱟᱞᱮ ᱥᱮᱫ ᱫᱚ ᱡᱮᱢᱚᱱ ᱦᱟᱹᱠᱩ ᱥᱟᱵ ᱠᱚ ᱠᱩᱥᱤᱭᱟᱠᱚ ᱜᱮᱭᱟ ᱛᱟᱦᱞᱮ ᱟᱯᱮ ᱥᱮᱫ ᱫᱚ ᱪᱮᱫ ᱠᱟᱱ ᱠᱩ ᱫᱚ ᱪᱮᱫ ᱠᱩᱥᱤ ᱢᱟᱱᱮ ᱩᱛᱩ ᱫᱚ ᱵᱮᱱ ᱪᱮᱫ ᱩᱛᱩ ᱥᱮᱵᱮᱱ ᱠᱩᱥᱤᱭᱟᱜ ᱚᱱᱟ ᱦᱟᱹᱠᱩ ᱥᱤᱯᱤ ᱜᱮ ᱵᱤᱱ ᱠᱩᱥᱤᱭᱟᱜᱼᱟ ᱵᱤᱱ?
ᱟᱹᱞᱤᱧ ᱫᱚ ᱦᱟᱹᱠᱩ ᱫᱚ ᱡᱷᱚᱛᱚ ᱨᱚᱠᱚᱢ ᱠᱟᱛ ᱜᱮ ᱡᱚᱢ ᱵᱟᱲᱟ ᱠᱚᱫᱚᱞᱤᱧ ᱠᱩᱥᱤᱭᱟᱜ ᱜᱮᱭᱟ ᱟᱨᱠᱤ ᱾ ᱦᱟᱹᱠᱩ ᱫᱚ ᱟᱹᱞᱤᱧ ᱫᱚ ᱮᱢᱱᱤ ᱛᱮᱢᱱᱤ ᱫᱚᱢᱮ ᱥᱤᱵᱤᱞ ᱞᱤᱧ ᱮᱛᱚᱜᱼᱟ ᱛᱟᱦᱚᱞᱮ ᱱᱛᱮ ᱦᱟᱹᱠᱩ ᱠᱚᱫᱚ ᱟᱫᱚ ᱡᱟᱦᱟᱸ ᱠᱟ ᱠᱟᱛᱮ ᱡᱚᱢ ᱜᱟᱱᱚᱜᱼᱟ ᱟᱨᱠᱤ ᱾ ᱠᱤ ᱛᱤᱱᱟᱹᱜ ᱨᱚᱠᱚᱢ ᱵᱷᱟᱵ ᱛᱮᱵᱚᱱ ᱡᱚᱢ ᱵᱟᱲᱟ ᱠᱚᱜᱮᱭᱟ ᱵᱟᱴᱱᱟ ᱫᱤᱭᱮ ᱩᱛᱩ
ᱦᱩᱸ
ᱢᱤᱢᱱᱤ ᱨᱟᱥᱮ ᱟᱵᱟᱨ ᱡᱟᱦᱟᱸ ᱠᱚ ᱨᱟᱯᱟᱜ ᱨᱟᱯᱟᱜ ᱢᱟᱱᱮ ᱪᱟᱫ ᱠᱟ ᱦᱟᱹᱠᱩ ᱠᱚᱫᱚ ᱩᱛᱩ ᱠᱷᱚᱱ ᱫᱚ ᱟᱹᱞᱤᱧ ᱫᱚ ᱨᱟᱯᱟᱜ ᱠᱚᱜᱮ ᱫᱚᱢᱮ ᱥᱤᱵᱤᱞ ᱞᱤᱧᱟ ᱟᱨ ᱩᱱᱠᱩ ᱡᱟᱦᱟᱸᱭ ᱯᱩᱴᱷᱤ ᱰᱟᱹᱴᱠᱟᱹ ᱠᱚ ᱠᱟᱹᱴᱤᱡ ᱡᱟᱦᱟᱸ ᱠᱚ ᱩᱱᱠᱩ ᱠᱚᱫᱚ ᱵᱷᱟᱡᱟ ᱠᱷᱟᱱ ᱫᱚ ᱟᱨᱚ ᱢᱚᱸᱡᱽ ᱞᱮ ᱚᱴᱠᱟ ᱞᱤᱧ ᱵᱩᱡᱷᱟᱹᱣᱟ ᱟᱨ ᱵᱚᱰ ᱦᱟᱹᱠᱩ ᱫᱚ ᱩᱛᱩ ᱟᱨᱠᱤ ᱨᱟᱥᱮ ᱩᱛᱩ ᱡᱟᱦᱟᱸ ᱠᱤ ᱦᱩᱭᱩᱜ ᱜᱮᱭᱟ ᱾ ᱟᱨ ᱩᱱᱠᱩ ᱪᱤᱲᱠᱟᱹ ᱜᱟᱹᱲᱟᱹᱭ ᱠᱚᱫᱚ ᱟᱨᱠᱤ
ᱦᱮᱸ ᱡᱮᱢᱚᱱ ᱟᱞᱮ ᱥᱮᱫ ᱫᱚ ᱨᱚᱠᱚᱡ ᱠᱚᱸ ᱧᱟᱢᱚᱜ ᱜᱮᱭᱟ‌ ᱾ ᱜᱟᱹᱰᱤᱭᱟᱹ ᱠᱚᱨᱮ ᱟᱫᱚ ᱨᱚᱠᱚᱡ ᱩᱛᱩ ᱟᱹᱰᱤ ᱜᱮ ᱥᱤᱵᱮᱞ ᱜᱮ ᱭᱟ ᱟᱫᱚ ᱟᱯᱮ ᱥᱮᱫ ᱫᱚ ᱨᱚᱠᱚᱡ ᱩᱛᱩ ᱫᱚ ᱪᱮᱫᱠᱟ ᱢᱟᱱᱮ ᱧᱟᱢᱚᱜ ᱜᱮᱭᱟ ᱵᱟᱝ ᱨᱚᱠᱚᱡ ᱠᱚᱫᱚ?
ᱦᱩᱸ ᱟᱞᱮ ᱥᱮᱫ ᱦᱚᱸ ᱚᱱᱟ ᱯᱩᱠᱷᱨᱤ ᱠᱚᱨᱮᱫ ᱵᱟᱸᱫᱷ ᱠᱚᱨᱮᱫ ᱢᱟᱴ ᱜᱷᱟᱴ ᱠᱚ ᱨᱮ ᱱᱤᱛᱚᱜ ᱫᱚ ᱦᱳᱸ ᱧᱟᱢᱚᱜ ᱜᱮᱭᱟ ᱠᱚ ᱫᱚᱢᱮ ᱟᱨᱠᱤ ᱾ ᱫᱚᱢᱮ ᱥᱟᱵ ᱵᱟᱲᱟ ᱦᱚᱸ ᱦᱩᱭᱩᱜ ᱜᱮᱭᱟ ᱾ ᱟᱹᱜᱩ ᱵᱟᱲᱟ ᱦᱩᱭᱩᱜ ᱜᱮᱭᱟ ᱨᱚᱠᱚᱡ ᱾